ᱦᱮᱞᱳ ᱦᱮᱞᱳ
ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱟᱹᱵᱤᱱᱟᱜ ᱠᱟᱹᱴᱤᱡ ᱱᱮᱴᱣᱟᱨᱠ ᱮ ᱯᱨᱚᱵᱞᱮᱢᱮᱫ ᱛᱟᱵᱤᱱᱟᱭ
ᱞᱟᱹᱭ ᱫᱤᱧᱤᱧ ᱟᱞᱤᱧᱟᱹᱜ ᱨᱚᱲ ᱵᱮᱱ ᱟᱸᱡᱚᱢ ᱫᱟ
ᱦᱚᱸ ᱦᱚᱸ ᱟᱡᱟᱜ
ᱦᱮᱞᱳ
ᱟᱸᱡᱚᱢ ᱫᱚᱞᱤᱧ ᱟᱸᱡᱚᱢᱮᱫ ᱜᱮᱭᱟ ᱠᱟᱹᱴᱤᱡ ᱮ ᱯᱨᱚᱵᱞᱮᱢ ᱧᱚᱜ
ᱦᱮᱞᱳ ᱦᱮᱞᱳ
ᱦᱚᱸ ᱟᱹᱞᱤᱧ ᱫᱚᱞᱤᱧ ᱟᱸᱡᱚᱢᱮᱫ ᱜᱮᱭᱟ ᱟᱹᱵᱤᱱᱟᱜ ᱨᱚᱲ ᱦᱳᱭ ᱦᱳᱭ ᱟᱫᱚ ᱱᱮᱴᱳᱣᱟᱨᱠ ᱠᱟᱹᱴᱤᱡ ᱜᱮ ᱯᱨᱚᱵᱞᱮᱢ ᱧᱚᱜᱮᱫ ᱛᱟᱹᱵᱤᱱᱟ ᱟᱨ ᱪᱮᱫ
ᱟᱪᱪᱷᱟ ᱟᱹᱞᱤᱧᱟᱜ ᱠᱟᱹᱴᱤᱡ ᱦᱚᱭᱛᱚ ᱱᱮᱴᱣᱟᱨᱠ ᱤᱥᱩ ᱢᱮᱱᱟᱜ-ᱟ ᱚ ᱱᱤᱛᱚᱜ ᱠᱚ ᱪᱮᱫ ᱠᱚᱵᱮᱱ ᱪᱤᱠᱟᱹᱭᱮ ᱫᱟᱵᱮᱱ ᱪᱟᱥᱵᱟᱥ ᱠᱚ
ᱪᱤᱠᱟᱹ ᱦᱚᱸᱵᱟᱝ ᱫᱩᱲᱩᱵ ᱵᱟᱲᱟ ᱪᱟᱥᱵᱟᱥ ᱠᱚᱫᱚ ᱱᱤᱛᱚᱜ ᱫᱚ ᱛᱮᱦᱮᱧ ᱫᱚ ᱦᱟᱯᱮ ᱛᱮᱦᱮᱧ ᱫᱚ ᱛᱷᱩᱠᱟᱹᱢ ᱦᱟᱛᱟᱲ ᱠᱟᱱᱟ ᱦᱟᱸᱜ ᱪᱟᱹᱞᱩᱜ ᱠᱟᱱᱟ ᱠᱟᱹᱢᱤ ᱠᱚᱫᱚ ᱛᱚᱲᱟ ᱠᱚ ᱜᱤᱲᱤ ᱵᱟᱲᱟ ᱦᱩᱭᱩᱜ ᱠᱟᱱᱟ ᱢᱤᱫᱴᱟᱝ ᱵᱟᱨᱭᱟ ᱟᱞᱮ ᱱᱚᱛᱮ ᱢᱟ ᱱᱚᱝᱠᱟ ᱫᱟᱜ ᱠᱚᱦᱚᱸ ᱵᱟᱹᱱᱩᱜ ᱟᱱᱟ
ᱚ ᱫᱟᱜ ᱡᱟᱹᱲᱤ ᱠᱚ ᱵᱟᱝ ᱦᱩᱭ ᱟᱠᱟᱱᱟ ᱥᱮ
ᱩᱱᱟᱹᱜ ᱵᱟᱭ ᱦᱩᱭᱩᱜ ᱵᱟᱝ ᱦᱩᱭᱠᱟᱱᱟ
ᱚᱸ ᱟᱸ ᱛᱟᱦᱮᱸ ᱦᱚᱞᱟ ᱢᱟᱫᱷᱮᱨ ᱡᱷᱚᱢᱚᱨ ᱡᱷᱟᱹᱲᱤ ᱦᱩᱭᱱᱟ ᱵᱟᱭ ᱞᱟᱹᱭ ᱠᱮᱫᱟ
ᱚ ᱦᱚᱸ ᱵᱟᱭ ᱡᱟᱹᱲᱤᱭᱟ ᱠᱟᱫᱟ ᱱᱚᱜ-ᱚᱭ ᱛᱚ ᱟᱹᱞᱤᱧ ᱦᱚᱸᱞᱤᱧ ᱜᱟᱞᱢᱟᱨᱟᱣ ᱠᱚᱨᱟᱣ ᱵᱟᱲᱟᱭ ᱜᱮᱭᱟ ᱛᱚ ᱢᱮᱢᱵᱟᱨ ᱠᱚ ᱥᱟᱶ ᱦᱚᱸ ᱞᱤᱧ ᱵᱩᱡᱷᱟᱹᱣ ᱵᱟᱲᱟᱭᱟ ᱟᱨ ᱪᱮᱫ ᱵᱩᱡᱷᱟᱹᱣ ᱛᱚ ᱯᱮᱨᱟᱭ ᱦᱚᱲ ᱠᱩᱞᱤ ᱟᱞᱮ ᱥᱮᱫ ᱢᱟ ᱫᱚᱢᱮ ᱫᱟᱜ ᱠᱮᱭᱟ ᱟᱫᱚ ᱟᱹᱞᱤᱧ ᱞᱟᱹᱭᱟ ᱢᱚᱱᱮ ᱢᱚᱱᱮᱛᱮ ᱜᱚᱴᱟ ᱜᱮ ᱫᱟᱜ ᱮᱫᱟᱭ ᱟᱹᱞᱤᱧ ᱥᱮᱫ ᱜᱮ ᱵᱟᱭ ᱫᱟᱜᱮᱜ-ᱟ
ᱟᱪᱪᱷᱟ ᱫᱟᱜᱟᱭ ᱫᱟᱜᱟᱭ ᱥᱮᱨᱢᱟ ᱫᱚ ᱡᱚᱛᱚ ᱥᱮᱫ ᱜᱮ ᱢᱮᱱᱟᱜ-ᱟ ᱥᱩᱫᱩ ᱚᱱᱠᱟ ᱫᱚ ᱵᱟᱝ ᱟᱪᱪᱷᱟ ᱛᱚ ᱤᱛᱟᱹ ᱠᱚ ᱜᱤᱲᱤ ᱦᱩᱭ ᱠᱟᱱᱟ ᱥᱮ ᱟᱣᱨᱤ
ᱢᱤᱫᱴᱮᱱ ᱵᱟᱨ ᱦᱚᱸ ᱠᱚ ᱜᱤᱰᱤᱭ ᱟᱠᱟᱫ-ᱟ ᱟᱞᱮ ᱫᱚᱞᱮ ᱟᱹᱣᱨᱤᱭᱮᱫ-ᱟ ᱦᱚᱸ ᱟᱸᱡᱚᱢᱮᱫ ᱜᱮᱭᱟ
ᱟᱪᱪᱷᱟ ᱟᱪᱪᱷᱟ ᱦᱮᱸ ᱦᱮᱸ ᱦᱮᱸ
ᱢᱤᱫ ᱵᱟᱨ ᱦᱚᱲ ᱠᱚ ᱜᱤᱰᱤᱠᱟᱫ ᱟᱞᱮ ᱫᱚ ᱦᱟᱸᱜ ᱞᱮ ᱟᱹᱣᱨᱤᱜ-ᱟ
ᱪᱟᱥ ᱠᱚᱫᱚ ᱛᱟᱦᱚᱞᱮ ᱢᱟᱱᱮ ᱪᱮᱫ ᱞᱮᱠᱟ ᱦᱩᱭᱩᱜ-ᱟ ᱵᱟᱨ ᱠᱟᱴ ᱦᱩᱭᱩᱜ-ᱟ ᱥᱮ ᱢᱤᱫ ᱫᱷᱟᱣ ᱜᱮ
ᱵᱟᱨ ᱵᱟᱨ ᱫᱷᱟᱣ ᱵᱟᱨ ᱫᱷᱟᱣ ᱫᱚ ᱵᱟᱝ ᱢᱤᱫ ᱫᱷᱟᱣ ᱜᱮ ᱦᱩᱭᱩᱜ-ᱟ ᱱᱤᱭᱟᱹ ᱡᱟ ᱥᱮᱨᱢᱟ ᱫᱟᱜ ᱛᱮᱜᱮ ᱟᱞᱮ ᱫᱚ
ᱡᱟᱦᱟᱸ ᱥᱮᱨᱢᱟ ᱫᱟᱜ ᱛᱮᱜᱮ ᱚ ᱫᱷᱚᱨᱚᱱ ᱪᱟᱥ ᱫᱚ ᱵᱟᱝ ᱦᱩᱭᱩᱜ ᱜᱮᱭᱟ
ᱵᱟᱝ ᱵᱟᱝ-ᱟ
ᱚ
ᱛᱟᱦᱚᱞᱮ ᱮᱠᱷᱚᱱ ᱮᱠᱷᱚᱱ ᱪᱟᱥᱵᱟᱥ ᱫᱚ ᱛᱟᱦᱚᱞᱮ ᱮᱠᱷᱚᱱ ᱫᱚ ᱵᱟᱹᱱᱩᱜ-ᱟ ᱥᱚᱵᱽᱡᱤ ᱟᱱᱟᱡ ᱯᱟᱹᱛᱤ ᱠᱚ ᱱᱚᱝᱠᱟ
ᱵᱟᱝᱟ ᱵᱟᱝᱟ ᱵᱟᱝᱟ ᱪᱮᱫ ᱦᱚᱸ ᱵᱟᱹᱪᱩᱜ ᱛᱟᱞᱮᱭᱟ ᱟᱞᱮ ᱫᱚ
ᱚᱻᱚ ᱛᱟᱦᱚᱞᱮ ᱚᱱᱛᱮᱱᱟᱜ ᱦᱟᱥᱟ ᱡᱟᱭᱜᱟ ᱫᱚ ᱪᱮᱫ ᱞᱮᱠᱟ ᱢᱟᱱᱮ ᱱᱚᱝᱠᱟ ᱜᱚᱰᱟ ᱫᱷᱟᱨᱟ ᱜᱮᱭᱟ ᱥᱮ ᱥᱤᱛᱩᱝᱨᱤ ᱫᱷᱟᱨᱟ ᱟᱪᱪᱷᱟ ᱱᱚᱝᱠᱟ ᱥᱚᱢᱛᱚᱞ ᱴᱟᱤᱯ ᱜᱮᱭᱟ
ᱥᱚᱢᱚᱛᱚᱞ ᱫᱚ ᱥᱚᱢᱚᱛᱚᱞ ᱴᱟᱭᱤᱯ ᱜᱮᱭᱟ ᱟᱫᱚ ᱢᱮᱱᱠᱷᱟᱱ ᱱᱚᱰᱮ ᱟᱫᱚ ᱚᱱᱮ ᱪᱮᱫ ᱦᱚᱸ ᱟᱸᱡᱚᱢᱮᱫ-ᱟ ᱞᱤᱧ
ᱦᱮᱸ ᱦᱮᱸ ᱚ ᱛᱟᱦᱞᱮ ᱮᱠᱷᱚᱱ ᱟᱱᱟᱡ ᱯᱟᱛᱤ ᱫᱚ ᱚᱱᱠᱟ ᱫᱚ ᱠᱟᱝ ᱦᱩᱭᱩᱜ-ᱟ ᱚᱱᱛᱮ ᱫᱚ ᱫᱟᱜ ᱨᱮᱭᱟᱜ ᱥᱳᱨᱥ ᱪᱮᱫᱞᱮᱠᱟ ᱢᱮᱱᱟᱜ-ᱟ ᱚᱱᱛᱮ ᱫᱟᱜ ᱨᱮᱭᱟᱜ ᱟᱨᱠᱤ
ᱢᱤᱫᱴᱟᱝ ᱨᱮᱡᱤᱱ ᱦᱩᱭᱩᱜ ᱠᱟᱱᱟ ᱡᱟ ᱥᱮᱨᱢᱟ ᱥᱮᱨᱢᱟ ᱫᱟᱜ ᱜᱮ ᱡᱟ ᱥᱳᱨᱥ ᱫᱚ ᱚᱱᱟ ᱠᱷᱟᱹᱛᱤᱨ ᱜᱮ ᱟᱨ ᱡᱳᱫᱤᱭᱳ ᱢᱤᱫ ᱵᱟᱨ ᱦᱚᱲ ᱚᱱᱠᱟ ᱠᱚ ᱪᱟᱥ ᱠᱮᱜᱼᱟ ᱛᱟᱦᱚᱞᱮ ᱠᱷᱟᱱ ᱫᱚ ᱱᱤᱛᱚᱜ ᱟᱞᱮ ᱢᱟ ᱱᱚᱜᱼᱚᱭ ᱰᱟᱝᱨᱤ ᱢᱮᱨᱚᱢ ᱠᱚᱠᱚ ᱟᱲᱟᱜ ᱜᱤᱰᱤ ᱠᱟᱠᱚᱣᱟ ᱥᱮ ᱵᱮᱠᱟᱨ ᱦᱚᱸ ᱩᱫᱢᱟᱹ ᱠᱟᱠᱚᱣᱟ ᱠᱚ ᱱᱤᱛᱚᱜ ᱫᱚ
ᱟᱱᱟ ᱞᱮᱭᱟ
ᱱᱟᱞᱤ
ᱥᱟᱵᱠᱟᱜ ᱵᱮᱱ ᱥᱟᱵ ᱢᱟᱨᱥᱟᱞ ᱠᱤᱝᱵᱟ ᱱᱚᱝᱠᱟ ᱢᱤᱱᱤᱴ ᱾
ᱟᱥᱟᱢ ᱢᱟᱥ ᱾ ᱛᱳᱞ ᱠᱚᱫᱚ ᱟᱛᱳ ᱨᱮ ᱢᱮᱱᱟᱜᱼᱟ ᱢᱤᱱᱤ ᱠᱚᱫᱚ ᱟᱹᱣᱨᱤ ᱠᱚ ᱵᱟᱹᱭᱥᱟᱹᱣ ᱛᱟᱞᱮᱭᱟ ᱾
ᱚᱱᱠᱟ ᱚᱱᱮ ᱦᱩᱲᱩ ᱪᱟᱥ ᱠᱚ ᱡᱟᱦᱟᱸ ᱠᱚᱫᱚ ᱾ ᱮᱢᱟᱱ ᱠᱚ ᱪᱟᱥ ᱟᱠᱚ ᱟᱨ ᱾ ᱚ
ᱟᱨ
ᱚ ᱛᱟᱦᱮ ᱫᱚ ᱫᱷᱟᱹᱣ ᱜᱮ ᱦᱩᱸᱭᱩᱜᱼᱟ ᱵᱟᱝ ᱾
ᱟᱨ ᱜᱚᱢᱠᱮ ᱟᱨ ᱢᱤᱫᱴᱟᱱ ᱠᱟᱛᱷᱟ ᱵᱟᱲᱟᱭ ᱥᱟᱱᱟ ᱠᱟᱱᱟ ᱚᱱᱛᱮ ᱛᱟᱦᱚᱞᱮ ᱾ ᱟᱵᱚ ᱡᱟᱦᱟᱸ ᱥᱟᱱᱛᱟᱲᱤ ᱪᱤᱠᱤ ᱮ ᱾ ᱚᱱᱟ ᱪᱮᱫ ᱞᱮᱠᱟ ᱢᱮᱱᱟᱜᱼᱟ ᱚᱱᱛᱮ ᱢᱟᱱᱮ
ᱱᱟᱛᱮ ᱫᱚ ᱚᱱᱠᱟ ᱵᱟᱹᱱᱩᱜᱼᱟ
ᱚᱱᱟ ᱫᱚ ᱚᱱᱠᱟ ᱵᱟᱹᱱᱩᱜᱼᱟ ᱢᱟᱱᱮ ᱚᱱᱠᱟᱱ ᱢᱟᱱᱮ ᱪᱮᱫ ᱞᱤᱧ ᱞᱟᱹᱭᱟ ᱢᱟ ᱪᱮᱫ ᱥᱮ ᱡᱟᱦᱟᱸᱭ ᱠᱚ ᱵᱟᱲᱟᱭ ᱥᱮ ᱚᱱᱠᱟ ᱢᱟᱱᱮ ᱵᱤᱫᱽᱫᱟᱹᱜᱟᱲ ᱤᱛᱩᱱ ᱟᱥᱲᱟ ᱥᱮ ᱾ ᱥᱠᱩᱞ ᱠᱚᱝᱠᱟ ᱛᱚ ᱢᱮᱱᱟᱜ ᱜᱮᱸᱭᱟ ᱥᱮ ᱾
ᱚᱱᱠᱟ ᱫᱚ ᱵᱟᱹᱱᱩᱜᱼᱟ ᱢᱮᱱᱟᱜᱼᱟ ᱟᱞᱮ ᱟᱛᱳ ᱨᱮ ᱢᱤᱫ ᱴᱮᱱ ᱫᱟᱫᱟ ᱦᱚᱲ ᱢᱮᱱᱟᱭᱟ ᱩᱱᱤ ᱾ ᱯᱟᱲᱦᱟᱣ ᱠᱟᱱᱟ ᱢᱳᱴᱟᱢᱩᱴᱤ ᱪᱟᱹᱠᱨᱤ ᱠᱚ ᱫᱚ ᱵᱟᱭ ᱧᱟᱢ ᱟᱠᱟᱼᱟ ᱟᱫᱚ ᱾ ᱴᱤᱩᱥᱚᱱ ᱠᱚᱜᱮ ᱯᱟᱲᱦᱟᱣ ᱵᱟᱲᱟ ᱠᱚᱣᱟᱭ ᱦᱮᱸ ᱾
ᱟᱪᱷᱟ ᱟᱪᱷᱟ, ᱚᱱᱟ ᱫᱚ ᱢᱟᱱᱮ ᱵᱟᱝᱞᱟ ᱢᱤᱰᱤᱭᱚᱢ ᱥᱮ ᱟᱵᱚ ᱥᱮᱫ ᱪᱤᱠᱤ ᱛᱮ?
ᱪᱤᱠᱤ ᱛᱮ ᱪᱤᱠᱤ ᱛᱮ ᱾
ᱟᱪᱷᱟ ᱟᱪᱷᱟ ᱾
ᱚ ᱦᱮᱸᱢᱟ ᱚᱱᱟ ᱦᱚᱸ ᱦᱩᱭ ᱫᱚ ᱦᱩᱭᱩᱜ ᱠᱟᱱ ᱛᱟᱵᱚᱱᱟ ᱛᱚ ᱾ ᱱᱩᱭᱴᱟᱜ ᱥᱚᱨᱠᱟᱨ ᱟᱹᱰᱤ ᱥᱟᱹᱨᱟ ᱢᱟᱱᱮ ᱟᱹᱰᱤ ᱜᱮ ᱜᱚᱲᱚ ᱮᱢᱚᱜ ᱠᱟᱱᱟ ᱡᱮ ᱞᱮᱠᱟ ᱠᱟᱛᱷᱟ ᱵᱟᱛᱟᱣ ᱵᱩᱡᱷᱟᱹᱜ ᱠᱟᱱ ᱛᱟᱭᱟ ᱾ ᱛᱚ ᱦᱟᱯᱮᱱ ᱫᱤᱱ ᱨᱮ ᱚᱵᱚᱥᱥᱳᱭ ᱪᱟᱹᱠᱨᱤ ᱵᱟᱹᱠᱨᱤ ᱦᱩᱭᱩᱜ ᱜᱮᱸᱭᱟ ᱾
ᱡᱩᱫᱤ ᱴᱷᱤᱠ ᱴᱷᱟᱠ ᱜᱚᱲᱚ ᱵᱚᱱ ᱮᱢᱟᱭᱟ ᱥᱚᱨᱠᱟᱨ ᱥᱮ ᱟᱵᱚ ᱾ ᱟᱵᱚ ᱴᱷᱤᱠ ᱢᱚᱛᱚ ᱛᱚ ᱟᱵᱚᱣᱟᱜ ᱯᱟᱹᱨᱥᱤ ᱾ ᱴᱟᱱ ᱡᱟᱱᱟᱢ ᱢᱟᱲᱟᱝ ᱛᱮ ᱨᱚᱲ ᱢᱮ ᱾ ᱟᱵᱚᱱ ᱪᱮᱥᱴᱟᱭᱟ ᱾
ᱟᱵᱚ ᱦᱟ ᱵᱩᱨᱩ ᱤᱫᱤ ᱛᱵᱚᱱᱟ ᱛᱚᱞᱮ ᱚ ᱟᱪᱷᱟ ᱟᱪᱷᱟ
ᱱᱮᱴᱣᱟᱨᱠ ᱠᱟᱹᱴᱤᱡ ᱮᱫ ᱯᱨᱚᱵᱞᱮᱢ ᱮᱫ ᱛᱟᱵᱤᱱᱟ ᱡᱟᱹᱥᱛᱤ ᱜᱮ ᱾ ᱱᱤᱛᱳᱜ ᱫᱚᱞᱤᱧ ᱟᱸᱡᱚᱢᱮᱫᱼᱟ ᱱᱮᱴᱣᱟᱨᱠ ᱯᱨᱚᱵᱞᱮᱢ ᱮᱫ ᱛᱟᱵᱤᱱᱟ ᱠᱟᱴᱤᱡ ᱾ ᱮᱴᱟ ᱠᱟᱴᱟ ᱠᱟᱛᱷᱟ ᱢᱟᱡᱮ ᱢᱟᱡᱷᱮ ᱚᱱᱠᱟ ᱜᱮ ᱫᱚᱜ ᱠᱟᱱᱟ ᱠᱟᱛᱷᱟ ᱾
ᱛᱟᱦᱚᱞᱮ ᱟᱵᱚ ᱢᱚᱴᱟ ᱢᱩᱴᱩ ᱚᱱᱛᱮ ᱟᱵᱚ ᱥᱟᱱᱛᱟᱲ ᱜᱟᱛᱟᱠ ᱨᱮᱱ ᱦᱚᱲ ᱢᱟᱱᱮ ᱪᱮᱫ ᱩᱯᱚᱨ ᱱᱤᱨᱵᱷᱚᱨ ᱾ ᱦᱚ ᱢᱟᱱᱮ ᱪᱮᱫ ᱪᱮᱛᱟᱱ ᱵᱚᱱ ᱢᱟᱱᱮ ᱱᱤᱡᱮ ᱨᱟᱜ ᱡᱤᱭᱚᱱ ᱵᱚᱱ ᱾ ᱠᱷᱟᱸᱰᱟᱣ ᱫᱟ ᱥᱚᱝᱥᱟᱨ ᱡᱟᱦᱟᱸ ᱫᱚ ᱩᱫᱩ ᱢᱤᱫᱴᱟᱝ ᱪᱟᱥ ᱵᱟᱥ ᱾ ᱢᱤᱫ ᱫᱷᱟᱹᱣ ᱜᱮ ᱥᱮ ᱟᱨᱚ ᱮᱴᱟᱜ ᱱᱚᱝᱠᱟᱱᱟᱜ ᱠᱟᱹᱢᱤ ᱠᱟᱡᱽ ᱠᱚ ᱾
ᱢᱤᱫ ᱫᱷᱟᱣ ᱪᱟᱥᱵᱟᱥ ᱢᱟ ᱦᱚᱸ ᱢᱮᱱᱟᱜ ᱜᱮᱸᱭᱟ ᱛᱟᱪᱷᱟᱲᱟ ᱚᱠᱚᱭ ᱱᱤᱛᱚᱜ ᱟᱞᱮ ᱱᱚᱛᱮ ᱨᱮᱱ ᱫᱚ ᱵᱮᱥᱤᱨ ᱵᱷᱟᱜᱽ ᱫᱚ ᱵᱟᱨᱦᱮ ᱟᱨᱦᱮ ᱜᱮ ᱟᱨ ᱪᱮᱫ ᱾
ᱟᱪᱷᱟ ᱪᱷᱟ ᱾
ᱵᱟᱦᱮ ᱟᱨᱮ ᱚᱠᱚᱭ ᱟᱛᱮᱨ ᱠᱟᱡᱽ ᱾ ᱠᱚ ᱦᱚ ᱵᱟᱠᱷᱟᱱ ᱫᱚ ᱚᱠᱚᱭ ᱴᱩᱠᱴᱟᱠ ᱱᱚᱣᱟ ᱡᱟᱦᱟᱸᱭ ᱠᱟᱹᱢᱤ ᱠᱚ ᱡᱟᱦᱟᱸᱭ ᱚᱲᱟᱜ ᱠᱚᱨᱮ ᱥᱩᱨ ᱠᱚᱨᱮ ᱠᱟᱹᱢᱤ ᱠᱚᱠᱚ ᱧᱟᱢ ᱠᱷᱟᱱ ᱠᱚ ᱪᱟᱞᱟᱣ ᱵᱟᱲᱟᱜᱼᱟ ᱚᱱᱠᱟ ᱠᱚ ᱠᱟᱹᱢᱤᱭᱟᱹ ᱟᱨ ᱪᱮᱫ
ᱦᱩᱸ ᱦᱩᱸ ᱦᱩᱸ ᱦᱮᱸ ᱟᱵᱚ ᱥᱟᱱᱛᱟᱲ ᱢᱟ ᱜᱚᱴᱟ ᱫᱤᱥᱚᱢ ᱜᱮ ᱢᱟᱱᱮ ᱟᱥᱤ ᱯᱟᱨᱥᱮᱱ ᱵᱤᱨᱟᱥᱤ ᱯᱟᱨᱥᱮᱱ ᱫᱚ ᱠᱟᱹᱴᱤᱡ ᱵᱚᱱ ᱞᱤᱪᱟᱹᱲ ᱜᱮᱭᱟᱵᱚᱱ ᱛᱟᱭᱚᱢ ᱜᱮᱭᱟᱵᱚᱱ ᱾ ᱛᱚ ᱚᱱᱟ ᱦᱤᱥᱟᱹᱵᱽ ᱛᱮ ᱵᱟᱭᱨᱮ ᱡᱟᱭᱨᱮ ᱠᱟᱹᱢᱤ ᱠᱚᱠᱚ ᱪᱟᱞᱟᱜ ᱠᱟᱱ ᱛᱟᱵᱚᱱᱟ ᱵᱟᱝ ᱫᱚ ᱵᱟᱝ
ᱟᱵᱚ ᱱᱚᱸᱰᱮ ᱢᱟ ᱩᱱᱟᱹᱜᱴᱟ ᱠᱟᱹᱢᱤ ᱠᱟᱡ ᱵᱟᱹᱱᱩᱜᱼᱟ ᱮᱴᱟᱜ ᱴᱮ ᱪᱟᱹᱛ ᱪᱷᱟᱲᱟ ᱫᱚ ᱚᱱᱠᱟ ᱯᱚᱭᱥᱟ ᱯᱩᱛᱤ ᱦᱚᱸ ᱵᱟᱝ ᱦᱩᱭᱩᱜ ᱜᱮᱭᱟ ᱩ ᱟᱪᱪᱷᱟ ᱟᱪᱪᱷᱟ ᱦᱮᱸ ᱟᱫᱚ ᱪᱟᱥᱵᱟᱥ ᱢᱟ ᱥᱟᱨᱟ ᱵᱚᱨᱥᱟ ᱥᱟᱨᱟ ᱵᱚᱪᱷᱚᱨ ᱛᱚ ᱟᱨ ᱵᱟᱝ ᱦᱩᱭᱩᱜᱼᱟ। ᱴᱟᱝ ᱥᱤᱡᱤᱱ ᱦᱩᱭ ᱱᱟ ᱵᱟᱫᱽ ᱵᱟᱹᱠᱤ ᱴᱟᱭᱤᱢ ᱫᱚ ᱟᱫᱚ ᱪᱮᱫ ᱵᱚᱱ ᱪᱤᱠᱟᱹᱭᱟ।
ᱱᱚᱛᱮ ᱤᱭᱟᱹ ᱞᱮᱠᱷᱟᱱ ᱫᱚ ᱢᱟᱱᱮ ᱪᱮᱫ ᱞᱤᱧ ᱞᱟᱹᱭᱟ ᱡᱩᱫᱤ ᱵᱟᱨᱚ ᱢᱟᱥ ᱛᱤᱨᱤᱥ ᱠᱟᱲᱤ ᱪᱟᱥ ᱜᱮ ᱦᱩᱭ ᱠᱚᱜᱼᱟ ᱛᱟᱣ ᱠᱟᱹᱢᱤᱭᱟᱜ ᱫᱚ ᱚᱵᱷᱟᱵᱽ ᱵᱟᱝ ᱦᱩᱭᱩᱜᱼᱟ।
ᱠᱟᱹᱢᱤ ᱨᱮᱸᱱᱟᱜ ᱚᱵᱷᱟᱵᱽ ᱵᱟᱝ ᱦᱩᱭᱼᱟ ᱦᱮᱸ ᱦᱮᱸ ᱾
ᱚᱠᱟ ᱥᱮ ᱚᱠᱟ ᱫᱷᱟᱨᱮ ᱡᱩᱫᱤ ᱵᱟᱨᱚ ᱢᱟᱥ ᱛᱤᱨᱤᱥ ᱠᱟᱲ ᱪᱟᱥ ᱦᱮᱱᱟᱜ ᱟ ᱚᱱᱟ ᱫᱷᱟᱨᱮ ᱨᱮᱱᱟᱜ ᱫᱚ ᱠᱟᱹᱢᱤ ᱚᱵᱷᱟᱵᱽ ᱵᱟᱹᱱᱩᱜᱼᱟ। ᱟᱨ ᱚᱱᱛᱮᱱ ᱦᱚᱲ ᱫᱚ ᱡᱟᱦᱟ ᱜᱮ ᱠᱟᱹᱢᱤ ᱦᱚᱲ ᱫᱚ ᱫᱩᱲᱩᱵ ᱵᱟᱹᱱᱩᱜ ᱠᱚᱣᱟ ᱦᱮᱸ ᱥᱮ, ᱚᱠᱚᱭ ᱡᱩᱫᱤ ᱱᱤᱦᱟᱹᱛᱤ ᱠᱚ ᱞᱤᱪᱟᱹᱲᱟ ᱦᱮᱸ ᱵᱟᱠᱚ ᱜᱟᱱᱚᱜ ᱠᱟᱱᱟ ᱠᱟᱹᱢᱤ ᱠᱟᱡᱽ ᱠᱚ ᱩᱱᱠᱩ ᱠᱚ ᱵᱟᱨᱦᱮ ᱠᱚ ᱪᱟᱞᱟᱜ ᱜᱮᱭᱟ ᱚᱱᱟ ᱠᱚᱨᱮᱱ ᱫᱚ ᱟᱨ ᱪᱮᱫ।
ᱦᱮᱸ ᱡᱮᱢᱚᱱ ᱜᱚᱢᱠᱮ ᱟᱞᱮ ᱥᱮᱫ ᱜᱮ ᱟᱞᱮ ᱥᱮᱫ ᱢᱟ ᱡᱮᱢᱚᱱ ᱵᱟᱨ ᱠᱟᱴ ᱪᱟᱥ ᱦᱩᱭᱩᱜ ᱜᱮᱭᱟ ᱚᱱᱟ ᱥᱟᱶᱛᱮ, ᱛᱩᱲᱤ ᱠᱷᱚᱥᱞᱟ ᱦᱮᱸ ᱟᱨ ᱥᱚᱵᱽᱡᱤ ᱟᱱᱟᱡᱽᱯᱟᱹᱛᱤ ᱢᱟ, ᱡᱟᱦᱟᱸ ᱠᱚ ᱫᱟᱲᱮᱭᱟᱜᱼᱟ ᱢᱟᱱᱮ ᱦᱚᱲ ᱚᱱᱟ ᱫᱚ ᱢᱤᱫᱴᱟᱝ ᱯᱚᱨᱤᱥᱨᱚᱢ ᱨᱮᱱᱟᱜ ᱠᱟᱹᱢᱤ ᱠᱟᱱᱟ ᱥᱮ। ᱢᱟᱱᱮ ᱦᱚᱲ ᱡᱚᱲ ᱥᱟᱸᱜᱮ ᱞᱟᱜᱟᱜᱼᱟ।
ᱛᱚ ᱚᱱᱠᱟᱜᱮ ᱵᱟᱨᱚ ᱢᱟᱥ ᱠᱟᱹᱢᱤ ᱢᱚᱱᱮ ᱞᱮᱠᱷᱟᱱ ᱫᱚ ᱠᱟᱹᱢᱤ ᱢᱮᱱᱟᱜᱼᱟ। ᱵᱟᱝ ᱫᱚ ᱵᱟᱝ ᱟᱫᱚ ᱚᱱᱠᱟᱜᱮ ᱠᱤᱪᱷᱩ ᱟᱫᱚ ᱱᱚᱣᱟ ᱛᱮᱱᱟᱜ ᱠᱟᱹᱢᱤ ᱫᱚ ᱪᱮᱫᱞᱮᱠᱟ ᱢᱟᱱᱮ ᱠᱷᱟᱴᱟᱣ ᱞᱮᱱᱠᱷᱟᱱ ᱵᱮᱱ ᱟᱵᱮᱱᱟᱜ ᱞᱟᱡ ᱫᱟᱠᱟ ᱚᱵᱷᱟᱵ ᱫᱚ ᱵᱟᱝ ᱦᱩᱭᱩᱜᱼᱟ ᱥᱮ ᱥᱚᱝᱥᱟᱨ ᱪᱞᱩ ᱛᱮᱦᱚᱸ ᱠᱚᱱᱳ ᱚᱥᱵᱤᱫᱷᱟ ᱫᱚ ᱵᱟᱝ ᱦᱩᱭᱩᱜᱼᱟ।
ᱛᱚ ᱮᱨᱚᱠᱚᱢ ᱟᱨᱠᱤ।
ᱛᱟᱦᱚᱞᱮ ᱚᱱᱛᱮ ᱫᱚ ᱢᱟᱱᱮ ᱫᱚ ᱛᱮ ᱦᱚᱸᱠᱚ ᱪᱟᱞᱟᱜ ᱜᱮᱭᱟ ᱵᱟᱝ ᱫᱚ ᱵᱟᱝ ᱡᱮ ᱵᱟᱠᱚ ᱪᱟᱞᱟᱜ ᱜᱮᱭᱟ ᱵᱟᱦᱮᱨᱮ ᱠᱟᱹᱢᱤ,
ᱪᱟᱞᱟᱜ ᱦᱚᱨ ᱨᱮ ᱚᱠᱟ ᱠᱚ ᱜᱟᱱ ᱫᱟᱲᱮᱭᱟᱜ ᱠᱟᱱᱟ ᱠᱟᱹᱢᱤ ᱠᱟᱡᱽ ᱠᱚ ᱚᱱᱠᱟᱱ ᱠᱚᱪᱠᱚ ᱪᱟᱞᱟᱜ ᱜᱮᱭᱟ ᱟᱨ ᱪᱮᱫ।
ᱦᱮᱸ ᱦᱮᱸ ᱦᱮᱸ ᱦᱮᱸ, ᱟᱪᱪᱷᱟ ᱵᱟᱝ ᱪᱟᱞᱟᱣ ᱢᱟ ᱦᱟᱸᱜ ᱱᱤᱦᱟᱹᱛ ᱦᱚᱸ ᱫᱚᱨᱠᱟᱨ ᱜᱮ ᱠᱟᱱᱟ।
ᱟᱨ ᱵᱟᱠᱷᱟᱱ ᱟᱞᱮ ᱛᱚ ᱯᱮᱨᱟᱭ ᱜᱮ ᱢᱤᱫ ᱫᱚᱢ। ᱦᱚᱸ ᱞᱟᱹᱭ ᱵᱤᱱ ᱢᱟ?
ᱞᱟᱹᱭᱫᱟᱹᱧ ᱪᱟᱞᱟᱣ ᱦᱚᱸ ᱠᱟ. ᱢ ᱵᱷᱟᱞᱤ ᱠᱟᱹᱢᱤ ᱠᱟᱱ ᱜᱮᱭᱟ ᱪᱮᱫᱟᱜ ᱥᱮ ᱯᱷᱟᱸᱠᱟ ᱴᱟᱭᱤᱢ ᱨᱮ ᱡᱩᱫᱤ ᱡᱟᱦᱟᱸᱭ ᱦᱚᱭᱛᱚ ᱵᱟᱠᱚ ᱜᱟᱱᱫᱟ ᱱᱚᱛᱮ ᱠᱚ ᱠᱟᱹᱢᱤ ᱠᱚ ᱵᱟᱦᱨᱮ ᱫᱤᱥᱚᱢ ᱨᱮ ᱪᱟᱞᱟᱣ ᱞᱮᱱᱠᱷᱟᱱ ᱠᱷᱟᱱ ᱡᱟᱜᱮ ᱠᱟᱹᱴᱤᱡ ᱠᱟᱹᱣᱰᱤ ᱯᱷᱟᱹᱣᱰᱤ ᱦᱚᱸ ᱴᱷᱤᱠᱷ ᱥᱟᱺᱦᱤᱡ ᱴᱟᱠᱟ ᱯᱚᱭᱥᱟ ᱢᱤᱫᱴᱟᱝ ᱛᱷᱚᱠᱟ ᱧᱚᱜ ᱛᱮ ᱦᱤᱡᱩᱜᱼᱟ ᱦᱮᱸ ᱥᱮ ᱵᱟᱝ।
ᱟᱸ
ᱛᱟᱦᱞᱮ ᱠᱷᱟᱱ ᱚᱲᱟᱜ ᱨᱮ ᱦᱮᱡ ᱠᱟᱛᱮᱜ ᱡᱟᱦᱟᱱᱟᱜ ᱢᱤᱫᱴᱟᱝ ᱠᱟᱹᱢᱤ ᱨᱮᱵᱮᱱ ᱞᱟᱜᱟᱣ ᱫᱟᱲᱮᱭᱟᱜᱼᱟ। ᱟᱨ ᱱᱚᱛᱮᱱᱟᱜ ᱢᱟ ᱦᱮᱸ ᱦᱮᱸ ᱦᱮᱸ ᱦᱮ
ᱫᱤᱱ ᱫᱚ ᱪᱟᱹᱞᱩᱜᱼᱟ ᱯᱩᱭᱥᱟᱹ ᱫᱚ ᱦᱟᱛᱨᱮ ᱵᱟᱝ ᱛᱟᱦᱮᱱᱟ ᱟᱪᱪᱷᱟ। ᱫᱤᱱ ᱠᱚᱫᱚ ᱴᱷᱤᱠᱴᱷᱟᱠ ᱜᱮ ᱪᱟᱹᱞᱩᱜᱼᱟ। ᱠᱚᱥᱴᱚ ᱡᱤᱱᱤᱥᱴᱟᱜ ᱫᱚ ᱵᱟᱝ ᱦᱩᱭᱩᱜᱼᱟ ᱠᱤᱱᱛᱩ ᱯᱩᱭᱥᱟᱹ ᱫᱚ ᱵᱟᱝ ᱛᱟᱦᱮᱱᱟ।
ᱦᱩᱸᱻ ᱦᱩᱸᱻ᱾ ᱟᱫᱚ ᱚᱱᱟ ᱱᱚᱝᱠᱟᱱ ᱠᱟᱹᱢᱤ ᱜᱮ ᱥᱮ ᱦᱚᱭᱛᱚ ᱱᱚᱣᱟ ᱠᱷᱚᱱ ᱦᱚᱸ ᱠᱟᱹᱴᱤᱡ ᱦᱟᱞᱠᱟ ᱧᱚᱜ ᱠᱟᱹᱢᱤ ᱦᱚᱸ ᱮᱴᱟᱜ ᱠᱚᱨᱮ ᱧᱟᱢᱚᱜ ᱠᱟᱱᱟ ᱛᱚ, ᱚᱱᱛᱮ ᱪᱟᱞᱟᱣ ᱞᱮᱠᱷᱟᱱ ᱡᱟᱜᱮ ᱯᱚᱭᱥᱟ ᱦᱚᱸ ᱦᱩᱭᱱᱟ ᱦᱮᱸ।
ᱦᱳᱭ ᱼᱼ
ᱟᱪᱪᱷᱟᱻ ᱟᱪᱪᱷᱟᱻ ᱾ ᱟᱨ ᱛᱟᱞᱦᱮ ᱫᱟᱜ ᱡᱟᱹᱲᱤ ᱫᱚ ᱮᱠᱷᱚᱱ ᱫᱚ ᱚᱱᱛᱮ ᱫᱚ ᱟᱹᱣᱨᱤᱭᱟ ᱥᱮᱨᱚᱠᱚᱢ ᱫᱚ ᱵᱟᱝ?
ᱟᱹᱣᱨᱤ ᱛᱟᱞᱮᱭᱟ ᱟᱨ ᱱᱤᱭᱟᱹ ᱫᱷᱟᱹᱣ ᱢᱟ ᱠᱷᱚᱵᱚᱨ ᱼᱼ ᱠᱚᱨᱮ ᱞᱟᱹᱭᱚᱜ ᱠᱟᱱᱟ ᱫᱟᱜ ᱡᱟᱹᱲᱤ ᱠᱷᱚᱱᱟᱜ ᱠᱟᱹᱴᱤᱡ ᱠᱚᱢ ᱜᱮᱱᱮ ᱮᱢᱟᱭ ᱾ ᱪᱮᱫ ᱪᱤᱠᱟᱹᱜᱼᱟ ᱚᱱᱟ ᱜᱮᱞᱤᱧ ᱪᱤᱱᱛᱟᱹ ᱵᱟᱲᱟᱭᱮᱜᱼᱟ ᱾ ᱟᱱᱮ ᱡᱟᱦᱟᱸ ᱥᱟᱵᱷᱟᱵᱤᱠ ᱫᱟᱜ ᱠᱚᱢ ᱦᱤᱡᱩᱜᱼᱟ ᱾
ᱢᱟᱱᱮ ᱵᱷᱩᱜᱳᱞ ᱵᱤᱫ ᱠᱚ ᱡᱟᱦᱟᱸᱭ ᱢᱮᱱᱟᱜ ᱠᱚᱣᱟ, ᱡᱤᱭᱳᱜᱨᱟᱯᱷᱤ ᱞᱟᱹᱭ ᱵᱤᱱ ᱩᱱᱠᱩ ᱩᱱᱠᱩ ᱠᱚ ᱞᱟᱹᱭ ᱦᱚᱪᱚᱭᱮᱜᱼᱟ ᱟᱨ ᱪᱮᱫ।
ᱦᱮᱸᱻ ᱦᱮᱸᱻ ᱦᱮᱸᱻ ᱟᱸᱡᱚᱢᱚᱜ
ᱚᱸᱻ᱾
ᱛᱟᱞᱮ ᱠᱷᱟᱱ ᱜᱮᱛᱚ ᱟᱵᱚ ᱡᱟᱦᱟᱸ ᱪᱟᱥ ᱩᱯᱚᱨ ᱱᱤᱨᱵᱷᱚᱨ ᱦᱚᱲ ᱢᱮᱱᱟᱜ ᱵᱚᱱᱟ ᱥᱮ, ᱛᱟᱞᱮ ᱠᱷᱟᱱ ᱠᱟᱹᱴᱤᱡ ᱨᱮᱦᱟᱸ ᱼᱼ ᱮᱴᱠᱮᱴᱚᱬᱮ ᱫᱚ ᱦᱩᱭᱩᱜ ᱛᱟᱵᱚᱱᱟ ᱾
ᱮᱸᱴᱠᱮᱴᱚᱬᱮ ᱦᱩᱭ ᱠᱟᱱᱟ ᱦᱩᱭᱩᱜᱼᱟ ᱱᱤᱭᱟᱹ ᱫᱷᱟᱹᱣ ᱟᱵᱚᱣᱟᱜ ᱱᱚᱣᱟ ᱼᱼ ᱤᱱᱰᱤᱭᱟ ᱨᱮᱱᱤᱝ ᱮᱠᱳᱱᱚᱢᱤᱠ ᱨᱮᱥᱮᱤᱠᱳᱱᱚᱢ ᱫᱚ ᱢᱮᱱᱟᱜᱼᱟ ᱪᱟᱱᱥ ᱢᱮᱱᱟᱜᱼᱟ ᱾
ᱦᱮᱸ ᱦᱮᱸ ᱾
ᱥᱮ ᱟᱵᱚ ᱱᱚᱣᱟ ᱵᱷᱟᱨᱚᱛ ᱨᱮᱫᱚ ᱵᱮᱥᱤᱨ ᱵᱷᱟᱜᱽ ᱜᱮ ᱪᱟᱹᱥᱤ ᱦᱚᱲ ᱠᱟᱱᱟ ᱵᱚᱱ ᱵᱮᱥᱤᱨ ᱵᱷᱟᱜᱽ ᱜᱮ ᱾ ᱜᱚᱴᱟᱜ ᱜᱮ ᱵᱤᱥᱤᱨ ᱵᱷᱟᱜᱽ ᱪᱟᱹᱥᱤ ᱦᱚᱲ ᱠᱟᱱᱟᱵᱚᱱ ᱾ ᱪᱟᱥ ᱡᱩᱫᱤ ᱵᱟᱭ ᱦᱩᱭᱩᱜᱼᱟ ᱴᱷᱤᱠ ᱴᱷᱟᱠ ᱛᱟᱞᱮᱵᱚ ᱪᱟᱵᱟ ᱟᱠᱟᱱᱟ ᱾
ᱟᱛᱚ ᱫᱮᱠᱷᱟ ᱡᱟᱠ ᱢᱟᱱᱮ ᱚᱱᱟ ᱦᱚᱸᱛᱚ
ᱥᱚᱢᱚᱭᱮ ᱞᱟᱹᱭᱟ ᱪᱮᱫ ᱦᱩᱭᱩᱜᱼᱟ ᱦᱚᱸ
ᱦᱚᱪᱚᱭᱫᱟ ᱛᱟᱨ ᱢᱚᱫᱽᱫᱷᱮ ᱯᱚᱨᱤᱵᱚᱨᱛᱚᱱ ᱛᱮᱦᱚ ᱦᱩᱭ ᱫᱟᱲᱮᱭᱟᱜᱼᱟ ᱾
ᱦᱚᱜᱚ ᱱᱚᱣᱟ ᱟᱵᱚᱦᱟᱣᱟ ᱡᱤᱱᱤᱥ ᱛᱚ ᱯᱚᱨᱤᱵᱚᱨᱛᱚᱱ ᱥᱟᱲᱚᱼᱟ᱾
ᱪᱮᱫᱟᱜ ᱥᱮ ᱟᱵᱚ ᱢᱟ ᱟᱵᱚᱣᱟᱜ ᱠᱟᱹᱢᱤ ᱢᱟ ᱚᱱᱟ ᱠᱟᱱ ᱼᱼ
ᱟᱵᱚ ᱢᱟ ᱟᱵᱚᱣᱟᱜ ᱠᱟᱹᱢᱤ ᱢᱟ ᱚᱱᱟ ᱠᱟᱱ ᱾
ᱠᱟᱹᱢᱤ ᱚᱱᱟ ᱫᱚ ᱠᱟᱹᱢᱤ ᱠᱚᱨᱟᱣ ᱤᱫᱤᱜᱮ ᱞᱟᱜᱟᱣ ᱵᱚᱱᱟ ᱾
ᱦᱚᱜᱼᱚ
ᱟᱫᱚ ᱚᱱᱟ ᱫᱚ ᱟᱫᱚ ᱪᱟᱸᱫᱳ ᱵᱚᱸᱜᱟ ᱥᱮ ᱥᱮᱨᱢᱟ ᱡᱟᱹᱲᱤ ᱩᱯᱟᱹᱨ ᱱᱤᱨᱵᱷᱚᱨᱟ ᱾
ᱦᱮᱸ ᱾
ᱦᱮᱸ ᱜᱚᱝᱠᱮ ᱞᱟᱹᱭ ᱵᱮᱱ?
ᱦᱚᱜᱼᱚᱭ ᱟᱫᱚ ᱟᱞᱮᱭᱟᱜ ᱢᱟᱦᱟᱸᱜ ᱤᱱᱠᱟᱹᱜᱮ ᱥᱮᱨᱢᱟ ᱡᱟᱹᱲᱤ ᱛᱮᱜᱮ ᱡᱟ ᱼᱼ
ᱟᱪᱪᱷᱟᱻ ᱟᱪᱪᱷᱟᱻ, ᱦᱮᱸᱻ ᱦᱮᱸᱻ ᱥᱮᱨᱢᱟ ᱡᱟᱹᱲᱤᱜ ᱜᱮ ᱟᱫᱚ ᱚᱱᱟᱜᱮ ᱦᱟᱸᱜ ᱧᱮᱞ ᱠᱟᱜ ᱵᱚᱱ ᱛᱟᱦᱮᱱ ᱜᱮ ᱥᱮ ᱛᱤᱱᱟᱹᱜ ᱫᱷᱟᱹᱨᱤᱡ ᱪᱮᱫ ᱦᱩᱭᱩᱜ ᱠᱟᱱ ᱢᱟᱱᱮ ᱦᱚᱭ ᱦᱤᱸᱥᱤᱫ ᱨᱮᱱᱟᱜ ᱡᱤᱱᱤᱥ ᱛᱚ ᱚᱠᱟᱥᱮᱫ ᱛᱚ ᱦᱚᱭ ᱨᱟᱠᱟᱵ ᱞᱮᱠᱷᱟᱱ ᱜᱮ ᱡᱮ, ᱢᱤᱫᱴᱟᱝ ᱫᱟᱜ ᱨᱮᱱᱟᱜ ᱥᱤᱥᱴᱤ ᱦᱩᱭ ᱫᱟᱲᱮᱭᱟᱜᱼᱟ, ᱢᱤᱫᱴᱟᱝ ᱜᱷᱩᱨᱱᱟ ᱵᱟ ᱼᱼ
ᱦᱮᱸ ᱼᱼ
ᱥᱤᱥᱴᱤ ᱞᱮᱱᱠᱷᱟᱱ ᱜᱮ ᱦᱮᱸ ᱾
ᱦᱮᱸ ᱼᱼ
ᱫᱮᱠᱷᱟ ᱡᱟᱠ ᱟᱵᱚ ᱧᱮᱞ ᱟᱠᱟ ᱨᱮᱜᱮ ᱵᱚ ᱛᱟᱦᱮᱸᱱᱟ ᱾
ᱚᱠᱛᱚᱭ ᱞᱟᱹᱭᱟ ᱪᱮᱫ ᱪᱤᱠᱟᱹᱭ ᱦᱩᱭᱩᱜᱼᱟ ᱾
ᱦᱮᱸ ᱾
ᱚᱠᱛᱚ ᱜᱮ ᱞᱟᱹᱭ ᱼᱼ
ᱚᱠᱛᱚ ᱜᱮ ᱞᱟᱹᱭᱟ ᱪᱮᱫ ᱢᱟᱲᱟᱝ ᱠᱟᱱ ᱛᱟᱵᱚᱱᱟ ᱾ ᱡᱮ ᱦᱟᱯᱮ ᱛᱤ ᱫᱟᱜ ᱡᱟᱹᱲᱤᱭᱟ ᱛᱚᱵᱮ ᱦᱟᱱᱮᱡ ᱵᱚᱱ ᱠᱟᱹᱢᱤᱭᱟ ᱾ ᱛᱟᱞᱮ ᱮᱢᱱᱤ ᱠᱷᱮᱛ ᱵᱟᱹᱫᱽ ᱠᱚᱫᱚ ᱥᱟᱹᱫᱽ ᱫᱚ ᱢᱚᱴᱟᱢᱩᱴᱤ ᱼᱼ
ᱪᱟᱹᱞᱩᱜ ᱠᱟᱱ ᱴᱩᱠ-ᱴᱟᱠ ᱠᱟᱹᱢᱤ ᱦᱚᱜᱼᱚᱭ ᱤᱭᱟᱹ ᱠᱚ ᱟᱢᱚᱵᱚᱛᱤ ᱠᱚ ᱪᱟᱵᱟ ᱞᱮᱱᱜᱮ ᱡᱳᱨ ᱥᱩᱨᱩᱜᱼᱟ ᱦᱟᱸᱜ ᱟᱨ ᱪᱮᱫ ᱾
ᱦᱮᱸ ᱦᱮᱸ ᱦᱮᱸ ᱦᱮᱸ ᱾
ᱱᱤᱛᱚᱜ ᱫᱚ ᱚᱱᱠᱟ ᱢᱮᱱᱟᱜ ᱠᱚᱣᱟ ᱢᱤᱫ ᱵᱟᱨ ᱦᱚᱲᱠᱚ ᱠᱟᱹᱢᱤᱭᱮᱜᱼᱟ ᱠᱚ ᱚᱱᱟ ᱟᱢᱟᱵᱚᱛᱤ ᱠᱚ ᱡᱚᱢ ᱼᱼ ᱛᱮ ᱦᱟᱸᱜ ᱡᱚᱛᱚ ᱦᱚᱲ ᱠᱚ ᱞᱟᱜᱤᱜᱼᱟ ᱡᱚᱛᱚ ᱦᱚᱲ ᱠᱚ ᱞᱟᱜᱟᱜᱼᱟ ᱟᱞᱮ ᱥᱮᱫ ᱾ ᱟᱨ ᱼᱼ
ᱦᱩᱸ
ᱩᱱ ᱥᱚᱢᱚᱭ ᱫᱚ ᱦᱚᱭᱛᱚ ᱧᱮᱞ ᱢᱮ